ᱦᱮᱞᱳ ᱾
ᱟᱸᱡᱚᱢᱚᱜ ᱠᱟᱱᱟ ᱨᱚᱲ?
ᱡᱚᱦᱟᱨ ᱜᱮ ᱜᱚᱝᱠᱮ ᱾ ᱡᱚᱦᱟᱨ ᱜᱮ ᱜᱚᱝᱠᱮ ᱾ ᱦᱮᱞᱳ ᱾ ᱦᱮᱞᱳ ᱾ ᱦᱮᱞᱳ ᱜᱚᱝᱠᱮ ᱾
ᱞᱟᱹᱭ ᱫᱟᱞᱤᱧ ᱟᱸᱡᱚᱢ ᱫᱟᱵᱤᱱ?
ᱦᱳᱭ ᱟᱸᱡᱚᱢ ᱧᱟᱢᱮᱫ ᱜᱮᱭᱟᱞᱤᱧ ᱟᱵᱮᱱ ᱜᱮ,
ᱦᱳᱭ ᱦᱳᱭ ᱾ ᱟᱫᱚ ᱫᱤᱭᱮ ᱱᱟᱯᱟᱭ ᱵᱟᱲᱟ ᱜᱮᱭᱟ ᱵᱮᱱ ᱛᱚ?
ᱦᱮᱸ ᱵᱮᱥ ᱵᱟᱲᱟ ᱜᱮ ᱾
ᱦᱚᱸ ᱟᱹᱞᱤᱧ ᱦᱚᱸ ᱮᱠᱷᱚᱱ ᱫᱚ ᱵᱮᱥ ᱵᱟᱲᱟ ᱜᱮ ᱦᱮᱱᱟᱜ ᱞᱤᱧ ᱦᱮᱸ
ᱟᱹᱵᱤᱱ ᱦᱚᱸ ᱵᱮᱥ ᱵᱟᱲᱟ ᱜᱮᱭᱟ᱾
ᱦᱳᱭ ᱟᱹᱞᱤᱧ ᱦᱚᱸ ᱵᱮᱥ ᱵᱟᱲᱟ ᱜᱮᱭᱟᱞᱤᱧ ᱮᱠᱷᱚᱱ ᱫᱚ᱾
ᱛᱟᱦᱚᱞᱮ ᱪᱮᱫ ᱠᱚᱫᱚ ᱵᱮᱱ ᱪᱤᱠᱟᱹᱭ ᱫᱟ?
ᱪᱮᱫ ᱦᱚᱸ ᱱᱤᱝᱠᱟ ᱫᱚ ᱪᱤᱠᱟᱹ ᱵᱟᱝ ᱦᱩᱭᱩᱜ ᱠᱟᱱᱟ ᱚᱲᱟᱜ ᱠᱚᱨᱮᱜ ᱜᱮ ᱮᱠᱷᱚᱱ ᱫᱚ ᱫᱟᱜ ᱫᱤᱱ ᱛᱚ ᱾
ᱦᱩᱸ ᱦᱮᱸ ᱛᱚ ᱾ ᱚᱲᱟᱜ ᱠᱚᱨᱮ ᱟᱹᱞᱤᱧ ᱦᱚᱸ ᱚᱱᱠᱟᱜᱮ ᱚᱲᱟᱜ ᱠᱚᱨᱮ ᱜᱮ ᱚᱲᱟᱜ ᱠᱚᱨᱮᱱᱟᱜ ᱜᱮ ᱠᱟᱹᱢᱤ ᱦᱩᱭᱩᱜ ᱠᱟᱱᱟ ᱾
ᱦᱳᱭ ᱾ ᱛᱟᱦᱚᱞᱮ ᱟᱯᱮ ᱥᱮᱱ ᱫᱚ ᱜᱚᱝᱠᱮ ᱦᱩᱲᱩ ᱨᱚᱦᱚᱭ ᱠᱚᱫᱚ ᱮᱛᱚᱦᱚᱵ ᱱᱟᱥᱮ ᱟᱹᱶᱨᱤ? ᱢᱮᱱ ᱫᱟᱞᱤᱧ ᱜᱚᱢᱠᱮ ᱦᱳᱲᱳ ᱨᱚᱦᱚᱭ ᱠᱚᱫᱚ ᱮᱛᱚᱦᱚᱵ ᱮᱱᱟ ᱥᱮ ᱟᱹᱣᱨᱤ? ᱦᱮᱞᱳ ᱾ ᱦᱮᱸ ᱜᱚᱢᱠᱮ ᱢᱮᱱᱫᱟᱞᱤᱧ ᱦᱩᱲᱩ ᱨᱚᱦᱚᱭ ᱠᱚᱫᱚ ᱮᱛᱚᱦᱚᱵ ᱱᱟᱥᱮ ᱟᱹᱶᱨᱤ?